ᱦᱮᱞᱳ
ᱦᱳᱭ ᱡᱚᱦᱟᱨ ᱜᱮ
ᱦᱮᱸ ᱡᱚᱦᱟᱨ ᱜᱮ
ᱦᱮ ᱪᱮᱫᱵᱤᱧ ᱪᱤᱠᱟᱹᱭ ᱮᱫᱟ
ᱪᱤᱠᱟᱹ ᱦᱚᱸ ᱵᱟᱝᱟ ᱢᱮᱱᱟᱜ ᱞᱮᱜᱮ ᱚᱲᱟᱜ ᱠᱚᱨᱮ ᱜᱮ
ᱚ
ᱟᱹᱵᱤᱱ
ᱟᱹᱞᱤᱧ ᱦᱚᱸ ᱢᱮᱱ ᱞᱮᱠᱷᱟ ᱫᱚ ᱱᱤᱛᱚᱜ ᱫᱚ ᱢᱮᱱᱟᱜ ᱟᱠᱟᱫ ᱞᱤᱧᱟᱹ ᱚᱲᱟᱜ ᱨᱮᱜᱮ ᱦᱟᱸᱜ
ᱟᱪᱪᱷᱟ ᱚᱱᱛᱮ ᱫᱚ ᱫᱟᱜ ᱞᱮᱫᱟᱭ
ᱦᱳᱭ ᱫᱟᱜ ᱟᱫᱞᱮᱭᱟᱭ ᱟᱹᱰᱤ ᱡᱟᱹᱥᱛᱤ ᱧᱚᱜ ᱜᱮ
ᱟᱪᱪᱷᱟ ᱚᱲᱟᱜ ᱠᱚᱨᱮ ᱱᱟᱯᱟᱭ ᱵᱟᱲᱟ ᱜᱮᱛᱚ
ᱦᱳᱭ ᱦᱳᱭ ᱚᱲᱟᱜ ᱠᱚᱨᱮ ᱥᱟᱱᱟᱢ ᱦᱚᱲ ᱜᱮᱞᱮ ᱱᱟᱯᱟᱭ ᱜᱮᱭᱟ ᱟᱹᱵᱤᱱ ᱜᱮ ᱪᱮᱫᱞᱮᱠᱟ ᱛᱟᱯᱚᱨᱵᱤᱱ ᱚᱲᱟᱜ ᱦᱚᱲ ᱠᱚ
ᱮᱠᱷᱚᱱ ᱦᱚᱸ ᱴᱷᱤᱠ ᱜᱮ ᱚᱲᱟᱜ ᱠᱚ ᱠᱚᱦᱚᱸ ᱠᱚ ᱵᱷᱟᱜᱤ ᱜᱮᱭᱟ ᱠᱚ
ᱚ ᱟᱪᱪᱷᱟ
ᱟᱨ ᱪᱟᱥ ᱠᱟᱹᱢᱤ ᱠᱚ ᱛᱤᱱᱟᱹᱜ ᱥᱟᱺᱜᱤᱧᱮ ᱮᱱᱟ ᱚᱱᱛᱮ ᱫᱚ
ᱟᱞᱮ ᱥᱮᱱᱟᱜ ᱪᱟᱥ ᱠᱟᱹᱢᱤ ᱢᱮᱱ ᱞᱮᱠᱷᱟᱱᱡ ᱦᱟᱜ ᱪᱟᱵᱟᱭ ᱦᱤᱡᱩᱜ ᱠᱟᱱ ᱛᱟᱞᱮᱭᱟ ᱨᱚᱦᱚᱭ ᱦᱮᱸ ᱟᱫᱚ ᱦᱟᱸᱜ ᱚᱱᱮ ᱚᱱᱠᱟ ᱞᱮᱠᱟ ᱛᱮᱫᱚ ᱦᱟᱸᱜ ᱠᱷᱮᱛ ᱵᱟᱹᱛ ᱠᱚᱫᱚ ᱦᱟᱜ ᱫᱟᱜ ᱵᱟᱲᱟ ᱞᱮᱱ ᱛᱟᱞᱮᱭᱟ ᱛᱚ ᱚᱱᱟ ᱞᱮᱠᱟ ᱛᱮᱦᱚᱸ ᱛᱚᱞᱟ ᱠᱚᱦᱚᱸ ᱟᱹᱰᱤ ᱢᱟᱲᱟᱝ ᱨᱮᱜᱮᱞᱮ ᱜᱤᱰᱤ ᱵᱟᱲᱟ ᱞᱮᱫ ᱛᱟᱦᱮᱱᱟ
ᱟᱪᱪᱷᱟ ᱦᱮᱸ ᱟᱞᱮ ᱥᱮᱫ ᱫᱚ ᱱᱤᱛᱚᱜ ᱫᱚ ᱢᱟᱱᱮ ᱛᱚᱞᱟ ᱠᱚᱠᱚ ᱜᱤᱰᱤᱭᱮᱫᱟ ᱠᱚ ᱟᱯᱮ ᱫᱚ ᱛᱟᱦᱞᱮ ᱟᱨᱦᱚ ᱟᱹᱰᱤ ᱯᱷᱟᱥᱴ ᱜᱮᱭᱟ ᱯᱮ
ᱦᱳᱭ ᱯᱷᱟᱥᱴ ᱢᱟᱱᱮ ᱦᱟᱸᱜ ᱟᱫᱚ ᱪᱮᱫᱮᱠᱞᱤᱧ ᱢᱮᱱᱟ ᱢᱤᱱᱤ ᱠᱚᱫᱚ ᱢᱮᱱᱟᱜ ᱟᱠᱟᱫ ᱛᱟᱞᱮᱭᱟ ᱛᱚ ᱱᱚᱣᱟ ᱚᱲᱟᱜ ᱤᱭᱟᱹ ᱠᱚᱨᱮᱜᱤ
ᱦᱮᱸ ᱦᱮᱸ
ᱚᱱᱠᱟ ᱞᱮᱠᱟᱛᱮ ᱫᱟᱜ ᱠᱚᱦᱚᱸ ᱧᱟᱯᱟᱢᱚᱜ ᱜᱮᱭᱟ ᱚᱱᱟ ᱠᱷᱟᱹᱛᱤᱨ ᱜᱮ ᱦᱟᱸᱜ ᱛᱚᱞᱟ ᱠᱚᱫᱚ ᱦᱟᱸᱜ ᱢᱟᱲᱟᱝ ᱛᱮᱜᱮᱞᱮ ᱜᱤᱰᱤ ᱵᱟᱲᱟ ᱞᱮᱫ ᱛᱟᱦᱮ
ᱚ ᱟᱪᱪᱷᱟ
ᱚ ᱟᱫᱚ ᱞᱟᱹᱴᱩ ᱞᱟᱹᱴᱩ ᱠᱟᱱ ᱠᱷᱟᱹᱛᱤᱨ ᱦᱟᱸᱜ ᱟᱞᱮ ᱦᱚᱸ ᱨᱚᱦᱚᱭ ᱠᱚᱫᱚᱞᱮ ᱢᱟᱲᱟᱝ ᱭᱚᱜ ᱟᱠᱟᱱᱟ
ᱫᱟᱜ ᱞᱮᱫᱼᱟ ᱛᱮᱦᱮᱸᱧ
ᱦᱮᱸ ᱫᱟᱜ ᱞᱮ-ᱟᱭ ᱟᱹᱰᱤ ᱡᱳᱨ ᱜᱮ
ᱚ
ᱦᱮᱸ ᱟᱯᱮᱱ ᱫᱚ ᱫᱟᱜ ᱞᱮᱫ ᱟᱭ ᱵᱟᱝ ᱛᱮᱦᱮᱱ ᱫᱚ
ᱦᱮᱸ ᱛᱮᱦᱮᱧ ᱥᱟᱨᱟ ᱫᱤᱱ ᱫᱚᱢᱮ ᱫᱟᱜ ᱟᱠᱟᱫᱟᱭ ᱱᱤᱛᱚᱜ ᱜᱮ ᱠᱟᱹᱴᱤᱡ ᱯᱷᱟᱠᱟ ᱧᱚᱜ ᱟᱠᱟᱫᱟ ᱵᱟᱠᱷᱟᱱ ᱳᱭ ᱵᱟᱨᱚᱴᱟ ᱥᱮᱫ ᱠᱷᱚᱱᱟᱜ ᱯᱨᱚᱪᱩᱨ ᱢᱟᱱᱮ ᱠᱷᱩᱯ ᱜᱮᱭ ᱫᱟᱜ ᱟᱠᱟᱫᱟᱭ
ᱚ ᱟᱫᱚ ᱛᱟᱦᱚᱞᱮ ᱦᱟᱸᱜ ᱨᱚᱦᱚᱭ ᱠᱚᱫᱚ ᱯᱮ ᱮᱛᱚᱦᱚᱵ ᱵᱟᱲᱟᱭᱟ ᱦᱟᱸᱜ
ᱦᱮᱸ ᱦᱮᱸ ᱮᱭ ᱥᱚᱵᱮᱜ ᱜᱮ ᱛᱚᱞᱟ ᱠᱚ ᱜᱤᱰᱤ ᱦᱩᱭ ᱠᱟᱱᱟ ᱛᱟᱨᱯᱚᱨ ᱱᱚᱜ ᱟᱨᱚ ᱵᱤᱥᱤ ᱫᱟᱜ ᱞᱮᱠᱷᱟᱱ
ᱚ ᱦᱳᱭ ᱟᱫᱚ ᱛᱟᱦᱚᱞᱮ ᱟᱯᱮᱥᱮᱱ ᱫᱚ ᱵᱤᱨ ᱵᱩᱨᱩ ᱠᱚ ᱡᱟᱹᱱᱤᱡ ᱡᱟᱹᱥᱛᱤ ᱧᱚᱜ ᱜᱮ ᱢᱮᱱᱟᱜ ᱟᱠᱟᱜᱼᱟ
ᱦᱩᱸ ᱦᱩᱸ᱾ ᱦᱮᱸ ᱦᱮᱸ ᱢᱮᱱᱟᱜ ᱟᱠᱟᱫᱟ ᱦᱮᱸ ᱢᱮᱱᱟᱜ ᱟᱠᱟᱫᱟ ᱵᱤᱨ ᱵᱩᱨᱩ ᱦᱚᱸ ᱢᱮᱱᱟᱜᱼᱟᱼᱼ ᱟᱠᱟᱫᱟ ᱵᱤᱞᱟᱹᱛ ᱫᱤᱥᱚᱢ ᱦᱚᱸ ᱢᱮᱱᱟᱜ ᱟᱠᱟᱫᱟ᱾
ᱚᱸ ᱟᱪᱪᱷ᱾ ᱟᱨ ᱛᱟᱦᱚᱞᱮ‌ ᱟᱯᱮ ᱫᱚ ᱚᱠᱟ ᱵᱤᱨᱹ ᱫᱤᱥᱚᱢ ᱥᱮ ᱚᱱᱟ ᱪᱮᱜ ᱞᱮᱠᱟ ᱦᱟᱸᱜ ᱚᱠᱟ ᱫᱤᱥᱚᱢ? ᱠᱚ ᱢᱮᱱ ᱜᱮᱛᱚ, ᱦᱮᱸ ᱫᱤᱥᱚᱢ ᱠᱚᱨᱮ ᱮᱱᱼᱼ
ᱵᱤᱨ ᱫᱤᱥᱚᱢ ᱦᱚᱸ ᱠᱟᱱᱟ ᱞᱮ ᱵᱤᱨ ᱫᱤᱥᱚᱢ ᱦᱚᱸ ᱠᱟᱱᱟ ᱞᱮ᱾
ᱚᱸ ᱟᱪᱪᱷᱟ ᱵᱤᱨ ᱫᱤᱥᱚᱢ ᱛᱚ ᱦᱮᱸ ᱛᱚ ᱚᱱᱟ ᱢᱟ ᱦᱮᱸ ᱵᱤᱨ ᱫᱤᱥᱚᱢᱼᱼ ᱠᱚ ᱢᱮᱱ ᱜᱮᱭᱟ ᱦᱚᱭ ᱥᱮ᱾ ᱟᱫᱚ ᱡᱮᱢᱚᱱ ᱴᱟᱺᱰᱤ ᱥᱮᱫ ᱪᱮᱫᱠᱟ ᱵᱤᱞᱟᱹᱛ ᱫᱤᱥᱚᱢ ᱥᱮᱫ ᱚᱱᱠᱟ ᱜᱮᱛᱚ ᱠᱚ ᱢᱮᱱ ᱜᱮᱭᱟ ᱥᱮ ᱵᱟᱝ ᱠᱩᱲᱤᱭᱟᱹ ᱫᱤᱥᱚᱢ ᱪᱮᱫ ᱫᱤᱥᱚᱢ ᱠᱚᱪᱚ᱾
ᱫᱤᱥᱚᱢ ᱫᱚ ᱵᱤᱨ ᱫᱤᱥᱚᱢ ᱫᱚ ᱠᱷᱚᱱ ᱫᱚ ᱠᱟᱹᱴᱤᱡ ᱟᱞᱟᱫᱟ ᱧᱚᱜ ᱜᱮᱭᱟ᱾
ᱦᱮᱸ ᱟᱫᱚ ᱚᱱᱟ ᱫᱚ ᱦᱟᱸᱜ ᱠᱟᱹᱴᱤᱡ ᱤᱭᱟᱹ ᱩᱸᱼᱼ
ᱦᱮᱸ ᱦᱮᱸ ᱚᱱᱛᱮ ᱫᱚ ᱵᱤᱨ ᱠᱚᱫᱚ ᱵᱟᱪᱩᱜ ᱟᱠᱟᱫᱟ ᱥᱟᱦᱟᱱ ᱥᱟᱠᱟᱢ ᱫᱚ ᱠᱟᱹᱴᱤᱡ ᱚᱥᱼᱼ ᱥᱩᱵᱤᱫᱟ ᱦᱩᱭᱩᱜ ᱜᱮᱛᱟ ᱠᱚᱣᱟ ᱚᱱ ᱯᱟᱞᱦᱟ ᱠᱚᱛᱮ ᱠᱚ ᱤᱥᱤᱱ ᱵᱟᱲᱟᱭ ᱜᱮᱭᱟ ᱠᱚ ᱦᱚᱭᱛᱳ ᱟᱨᱼᱼ
ᱟᱫᱚ ᱡᱮᱢᱚᱱ ᱟᱞᱮ ᱯᱟᱞᱦᱟ ᱠᱩᱫᱚ ᱟᱹᱵᱤᱱ ᱚᱠᱟ ᱨᱮᱵᱤᱱ ᱧᱟᱢᱟ ᱞᱟᱹᱭ ᱵᱤᱱ?
ᱤᱦᱤ ᱚᱱᱟ ᱦᱚᱸ ᱴᱷᱤᱠ ᱠᱟᱛᱷᱟ ᱫᱟᱨᱮ ᱡᱩᱫᱤ ᱵᱟᱭ ᱪᱩᱜᱼᱼ ᱵᱟ ᱚᱱᱮ ᱚᱱᱟ ᱪᱮᱫ ᱫᱟᱨᱮ ᱠᱚ ᱛᱟᱦᱮᱱ ᱜᱮᱫᱚ ᱚᱱᱟ ᱪᱮᱫ? ᱯᱚᱴᱟᱥ ᱫᱟᱨᱮ ᱠᱚ ᱥᱮ ᱪᱮᱜ ᱫᱟᱨᱮ ᱠᱚ᱾
ᱟᱫᱚ ᱯᱚᱴᱟᱥ ᱡᱟᱲᱮ ᱠᱚᱦᱚᱸ ᱵᱟᱹᱱᱩᱜ ᱠᱟᱜ-ᱟ ᱱᱚᱛᱮ ᱫᱚ ᱡᱷᱩᱲᱼᱼ
ᱳ ᱟᱪᱪᱷᱟ ᱛᱟᱦᱚᱞᱮ‌ ᱠᱷᱚᱲ ᱛᱮ ᱠᱷᱚᱲᱼᱼ
ᱦᱮᱸ ᱦᱮᱸ ᱠᱷᱚᱲ ᱟᱨ ᱜᱚᱭᱴᱷᱟ ᱛᱮ᱾
ᱦᱮᱸ ᱦᱮᱸ᱾
ᱦᱮᱸ ᱚᱱᱟ ᱡᱟᱦᱟᱸ ᱰᱟᱹᱝᱨᱤ ᱜᱩᱨᱤᱡ ᱛᱮ ᱚᱱᱟ ᱠᱚ ᱯᱤᱴᱷᱟᱹ ᱞᱮᱠᱟ ᱠᱚᱼᱼ ᱫᱚᱦᱚ ᱠᱟᱜ-ᱟ ᱠᱚ ᱛᱚ ᱥᱤᱛᱩᱝ ᱨᱮ ᱠᱚ ᱛᱟᱥᱮ ᱠᱟᱜ ᱜᱮᱭᱟ ᱛᱚ ᱳᱭᱼᱼ ᱟᱫᱚ ᱦᱟᱸᱜ ᱡᱟᱦᱟᱸ ᱥᱮᱜ ᱵᱤᱱ ᱠᱚᱭᱚᱠᱟ ᱟᱫᱚ ᱦᱟᱸᱜ ᱴᱚᱞᱟ ᱠᱚᱫᱚ ᱥᱩᱨ ᱥᱩᱨ ᱧᱚᱜ ᱜᱮᱭᱟ ᱛᱚ ᱟᱫᱚ ᱚᱥᱼᱼ ᱥᱟᱺᱜᱤᱧ ᱠᱷᱚᱱ ᱦᱚᱸ ᱧᱮᱞ ᱧᱟᱢᱚᱜ-ᱟ ᱦᱟᱱᱟ ᱴᱚᱞᱟ ᱱᱚᱣᱟᱼᱼ ᱴᱚᱞᱟ ᱦᱚᱭ ᱥᱮ ᱴᱚᱴᱷᱟ ᱠᱚᱦᱚᱸ ᱚᱱᱠᱟ, ᱢᱮᱱ ᱞᱮᱠᱷᱟᱡᱼᱼ ᱟᱫᱚ ᱦᱟᱸᱜ ᱥᱤᱛᱩᱝ ᱫᱤᱱ ᱛᱚ ᱟᱞᱮ ᱫᱚ ᱦᱟᱸᱜ ᱟᱹᱰᱤ ᱡᱩᱨᱞᱮ ᱮᱸ ᱠᱚᱥᱴᱚᱜ-ᱟ᱾
ᱴᱚᱜ ᱜᱮᱭᱟ ‌ᱯᱮ ᱳᱭᱼᱼ
ᱦᱚᱭ ᱦᱚᱭ᱾
ᱥᱚᱢ ᱠᱟᱱᱟ ᱯᱮ ᱜᱤ?
ᱵᱟᱝ ᱜᱮ ᱢᱮᱛᱟᱢ ᱢᱮᱛᱟ ᱵᱤᱱ ᱠᱟᱱᱟ ᱞᱤᱧ ᱡᱮ ᱤᱭᱟᱹᱼᱼ ᱴᱟᱺᱰᱤ ᱧᱚᱜ ᱜᱤᱭᱟ ᱞᱮ ᱟᱞᱮ ᱫᱚ᱾ ᱦᱳᱭ ᱵᱤᱞᱟᱹᱛ ᱫᱤᱥᱚᱢ ᱪᱮᱜ ᱦᱚᱸ ᱵᱟᱱᱩᱜ ᱠᱟᱜ-ᱟ ᱫᱟᱨᱮ ᱯᱟᱞᱟ ᱢᱮᱱ ᱞᱮᱠᱷᱟᱡ ᱛᱚᱼᱼ ᱚᱱᱮ ᱡᱟᱦᱟᱸ ᱠᱮᱱᱮᱞ ᱠᱚ ᱢᱮᱱᱟᱜ ᱟᱠᱟᱜ-ᱟ ᱚᱱᱟ ᱥᱟᱹᱭᱤᱰ ᱥᱟᱹᱭᱤᱰ ᱛᱮ ᱢᱮᱱᱟᱜ ᱟᱠᱟᱜ-ᱟ᱾
ᱚᱸ ᱛᱟᱦᱚᱞᱮ ᱱᱤᱛᱚᱜ ᱫᱚ ᱱᱤᱛᱚᱜ ᱫᱚ ᱛᱟᱦᱚᱞᱮ ‌ᱚᱸ ᱪᱮᱫ ᱠᱚᱛᱮ ᱯᱮ ᱤᱥᱤᱱ ᱜᱮᱭᱟ ᱟᱯᱮ ᱱᱤᱛᱚᱜ ᱢᱟᱛᱚ ᱥᱤᱛᱩᱝ ᱦᱚᱸ ᱵᱟᱭ ᱥᱤᱛᱩᱝ ᱜᱮᱭᱟ? ᱥᱮ ᱜᱚᱭᱴᱷᱟ ᱠᱚᱫᱚ ᱞᱟᱦᱟ ᱠᱷᱚᱱ ᱯᱮ ᱨᱚᱦᱚᱲ ᱫᱚᱦᱚ ᱣᱟᱠᱟᱫᱟ ᱯᱮ?
ᱦᱳᱭ ᱟᱫᱚ ᱢᱟᱬᱟᱝ ᱠᱷᱚᱱᱟᱜ ᱜᱮ ᱢᱟᱱᱮ ᱢᱮᱱ ᱞᱮᱠᱷᱟᱡ ᱫᱚ ᱦᱟᱸᱜᱼᱼ ᱦᱩᱸ ᱱᱚᱜ-ᱚ ᱱᱚᱝᱠᱟ ᱟᱞᱮ ᱫᱚᱞᱮ ᱵᱟᱲᱟᱭᱟ ᱛᱚ ᱱᱚᱛᱮ ᱦᱟᱸᱜ ᱤᱭᱟᱹ ᱱᱚᱜ-ᱚ ᱱᱚᱝᱠᱟ ᱫᱟᱜ ᱵᱟᱲᱟ ᱞᱮᱠᱷᱟᱡ‌ ᱦᱟᱸᱜᱼᱼ ᱛᱤᱱ ᱠᱚᱨᱮ ᱱᱟᱜ ᱮᱴᱠᱮᱴᱚᱬᱮ ᱞᱮ ᱦᱤᱡᱩᱜ ᱛᱟ ᱦᱤᱡᱩᱜ ᱛᱟᱞᱮ ᱜᱮᱭᱟ ᱦᱟᱸᱜ ᱟᱫᱚ ᱦᱟᱸᱜ ᱱᱚᱜ-ᱚ ᱱᱚᱝᱠᱟ ᱜᱩᱨᱤᱡ ᱠᱚᱞᱮ ᱦᱟᱞᱟᱝ ᱠᱟᱛᱮᱜ ᱦᱟᱸᱜ ᱚᱱᱟ ᱜᱚᱭᱴᱷᱟ ᱞᱮᱠᱟ ᱞᱮ ᱛᱷᱟᱯᱲᱟᱢ ᱠᱟᱜ-ᱟ᱾ ᱚᱱᱟ ᱡᱟᱨᱟᱭ ᱰᱷᱟᱞᱟᱭ ᱨᱳᱰ ᱠᱚᱨᱮ ᱦᱟᱸᱜ ᱟᱫᱚ ᱦᱟᱸᱜ ᱥᱤᱛᱩᱝ ᱫᱤᱱᱼᱼ ᱱᱚᱜ-ᱚᱱᱟ ᱨᱚᱦᱚᱲ ᱠᱟᱛᱮᱜ ᱦᱟᱸᱜ ᱵᱚᱥᱛᱟ ᱠᱚᱞᱮ ᱨᱮᱼᱼ
ᱫᱚᱦᱚ ᱠᱟᱜ-ᱟ ᱯᱮ ᱦᱚᱸ ᱛᱚ ᱟᱨ ᱱᱚᱣᱟ ᱫᱟᱜᱼᱼ ᱫᱤᱱ ᱯᱟᱨᱚᱢ ᱛᱮ ᱛᱤᱱᱟᱹᱜ ᱵᱚᱥᱛᱟ ᱜᱚᱭ ᱴᱷᱟ ᱯᱟᱨᱚᱢ ᱱᱚᱝᱠᱟ ᱞᱟᱜᱟ ᱛᱟᱯᱮ ᱜᱮᱭᱟ ᱛᱟᱣ?
ᱚᱻᱳᱭ ᱟᱭᱢᱟ ᱞᱮᱠᱟ ᱱᱟᱜ ᱜᱮ ᱢᱟᱱᱮ ᱡᱟᱹᱥᱛᱤ ᱧᱚᱜ ᱜᱮ ᱢᱮᱱ ᱞᱮᱠᱼᱼ ᱠᱷᱟᱡ ᱫᱚ ᱦᱟᱸᱜ ᱳᱭ ᱠᱩᱲᱤ ᱛᱤᱨᱤᱥ ᱵᱚᱥᱛᱟ ᱞᱮᱠᱟ᱾ ᱚᱱᱠᱟ ᱦᱩᱸ ᱦᱩᱸ
ᱛᱟᱦᱚᱞᱮ ᱰᱟᱝᱨᱤ ᱠᱚ ᱰᱷᱤᱨ ᱜᱮ ᱢᱮᱱᱟᱜ ᱠᱚᱣᱟ᱾
ᱟᱫᱚ ᱰᱟᱝᱨᱤ ᱠᱚᱫᱚ ᱟᱞᱮᱨᱮᱱ ᱛᱚ ᱵᱟᱹᱱᱩᱜ ᱠᱚᱣᱟ᱾ ᱠᱚᱣᱟ ᱟᱫᱚ ᱚᱱᱠᱟ ᱞᱮᱠᱟᱛᱮᱫᱚ ᱦᱟᱸᱜ ᱚᱱᱠᱟ ᱤᱭᱟᱹ ᱢᱟᱴᱷ ᱠᱚᱨᱮ ᱠᱚ ᱛᱚᱞ ᱫᱚᱦᱚ ᱠᱟᱜ ᱠᱚᱣᱟ ᱛᱚ ᱚᱱᱟᱜᱮ ᱜᱩᱨᱤᱡ ᱠᱚᱠᱚ ᱦᱟᱞᱟᱝ ᱟᱹᱜᱩᱭ ᱛᱟᱞᱮᱭᱟ ᱦᱳᱭ ᱟᱫᱚ ᱢᱮᱱᱟᱜ ᱢᱮᱱᱟᱜ ᱫᱚ ᱢᱮᱱᱟᱜ ᱟᱠᱟᱫ ᱠᱚ ᱚᱱᱠᱟ ᱨᱮᱫᱚ ᱟᱭᱢᱟ ᱞᱮᱠᱟᱱ ᱛᱮᱫᱚ ᱟᱭᱢᱟ ᱦᱚᱲ ᱠᱚᱴᱷᱮᱱ ᱫᱚ ᱵᱟᱹᱱᱩᱜ ᱠᱟᱜ ᱠᱚᱣᱟ ᱥᱮ
ᱦᱮᱸ ᱦᱩᱸ
ᱟᱨ ᱧᱟᱢ ᱦᱚᱸᱛᱚ ᱵᱟᱠᱚ ᱧᱟᱢᱚᱜ ᱠᱟᱱᱟ ᱱᱮᱛᱟᱨ ᱢᱟ ᱟᱠᱷᱨᱤᱧ ᱦᱚᱸ ᱵᱟᱠᱚ ᱟᱠᱷᱨᱤᱧᱮᱫ ᱠᱚᱣᱟ
ᱦᱮᱸ
ᱫᱚ ᱦᱟᱸᱜ ᱚᱱᱟ ᱞᱮᱠᱟ ᱛᱮ ᱫᱚ ᱦᱟᱸᱜ ᱚᱱᱠᱟ ᱜᱮ ᱦᱟᱞᱟᱝ ᱵᱟᱲᱟ ᱠᱟᱛᱼᱼ
ᱟᱪᱪᱷᱟ
ᱦᱳᱭ ᱟᱯᱮ ᱫᱚ ᱦᱟᱸᱜ ᱛᱚ ᱫᱚᱢᱮ ᱯᱮ ᱥᱩᱵᱤᱫᱟ ᱧᱚᱜ ᱜᱮᱭᱟ ᱟᱯᱮ ᱦᱟᱸᱜ ᱥᱟᱦᱟᱱ ᱥᱟᱠᱟᱢ ᱛᱮᱫᱚ ᱦᱟᱸᱜ ᱵᱟᱯᱮ ᱟᱱᱟᱴᱚᱜᱼᱟ᱾ ᱡᱚᱠᱷᱚᱱ ᱜᱮᱯᱮ ᱢᱚᱱᱮᱭᱟ ᱛᱚᱠᱷᱚᱱ ᱜᱮ ᱵᱤᱨ ᱥᱮᱫ ᱵᱮ ᱵᱚᱞᱚ ᱞᱮᱠᱟ ᱠᱷᱟᱡᱜᱮ ᱦᱟᱸ ᱟᱨᱚᱯᱮ ᱟᱜᱩ
ᱨᱚᱦᱚᱲ ᱨᱚᱦᱚᱲ ᱥᱟᱦᱟᱱ
ᱦᱳᱭ ᱦᱳᱭ ᱟᱫᱚ ᱦᱟᱸᱜ ᱱᱚᱜᱼᱚ ᱱᱚᱝᱠᱟ ᱵᱤᱨ ᱵᱩᱨᱩ ᱴᱚᱴᱷᱟ ᱠᱚᱨᱮ ᱫᱚ ᱦᱟᱸᱜ ᱟᱹᱞᱤᱧ ᱦᱚᱸᱞᱤᱧ ᱧᱮᱞ ᱵᱟᱲᱟ ᱠᱟᱜ ᱠᱚᱣᱟ ᱚᱱᱠᱟ ᱥᱟᱸᱜᱮ ᱧᱚᱜ ᱠᱚ ᱤᱭᱟᱹ ᱠᱟᱜᱼᱟ᱾ ᱚᱱᱤ ᱠᱚ ᱫᱚᱦᱚ ᱠᱟᱜ ᱜᱮᱭᱟ᱾
ᱫᱚᱦᱚ ᱠᱟᱜᱼᱟ ᱠᱚ ᱥᱟᱦᱟᱱ ᱠᱚ ᱦᱮᱸ ᱨᱚᱦᱚᱲ ᱠᱟᱛᱮ ᱵᱟᱠᱷᱟᱱ ᱱᱤᱛᱚᱜ ᱡᱩᱫᱤᱢ ᱟᱹᱜᱩᱭᱟ ᱛᱚ ᱚᱫᱟ ᱥᱟᱦᱟᱱᱛᱮ ᱡᱩᱞ ᱫᱚ ᱢᱩᱥᱠᱤᱞ ᱜᱮᱭᱟ ᱛᱚ
ᱦᱳᱭ ᱦᱳᱭ ᱟᱫᱚ ᱦᱟᱸᱜ ᱚᱫᱟ ᱥᱟᱦᱟᱱ ᱛᱚ ᱵᱟᱝ ᱡᱩᱞ ᱞᱟᱹᱜᱤᱫᱚᱜᱼᱟ᱾ ᱥᱮ
ᱦᱩᱸ ᱛᱟᱦᱚᱞᱮ ᱟᱨᱚ ᱯᱩᱴᱠᱟᱹ ᱠᱚᱫ ᱯᱮ ᱡᱚᱢ ᱠᱚᱜᱮᱭᱟ ᱥᱮ ᱵᱟᱝᱟ
ᱟ ᱯᱷᱩᱴᱠᱟᱹ ᱫᱚ ᱦᱟᱸᱜ ᱵᱟᱞᱮ ᱡᱚᱢᱮᱭᱟ ᱦᱮᱸ ᱦᱮᱸ ᱩᱱᱠᱩ ᱫᱚ ᱦᱟᱸᱜ ᱞᱮ ᱧᱟᱢ ᱠᱚᱣᱟ ᱩᱱᱠᱩ ᱠᱤᱨᱤᱧ ᱠᱟᱛᱮᱜ ᱟᱞᱮ ᱫᱚᱞᱮ ᱡᱚᱢ ᱠᱚᱣᱟ᱾
ᱚᱻ ᱛᱤᱱᱟᱹᱜ ᱠᱟᱛᱮ ᱠᱤᱞᱳ
ᱦᱮᱸ
ᱠᱤᱞᱟᱹ
ᱠᱤᱞᱳ ᱨᱮ ᱚᱱᱠᱟ ᱛᱤᱱ ᱥᱚ ᱴᱟᱠᱟ ᱚᱱᱠᱟ ᱥᱟᱲᱮ ᱛᱤᱱ ᱥᱚ ᱚᱱᱠᱟ
ᱚᱻ
ᱟᱫᱚ ᱚᱱᱮ ᱚᱱᱠᱟ ᱵᱤᱨ ᱨᱮᱱ ᱫᱚ ᱵᱟᱝ ᱩᱱᱠᱩ ᱫᱚ ᱦᱩᱭᱩᱜ ᱠᱟᱱᱟ ᱚᱲᱟᱜ ᱠᱚᱨᱮ ᱠᱚ ᱪᱟᱥ ᱠᱚᱣᱟ ᱚᱱᱠᱟ
ᱚᱻ
ᱩᱻ ᱚᱱᱟ ᱡᱟᱦᱟᱸ ᱵᱚᱱ ᱢᱮᱛᱟᱜ ᱠᱟᱱᱟ ᱫᱤᱠᱩᱛᱮ ᱢᱟᱥᱨᱩᱢ ᱠᱚ ᱢᱮᱱ ᱜᱮᱫᱚ
ᱟᱪᱪᱷᱟ
ᱧᱮᱞ ᱵᱟᱲᱟ ᱟᱠᱟᱜᱼᱟ ᱟᱹᱵᱤᱱᱵᱤᱱ
ᱚ ᱪᱟᱥ
ᱦᱮᱸ ᱦᱮᱸ ᱪᱟᱥ ᱫᱚ ᱵᱟᱝ ᱮᱢᱤ ᱤᱭᱟᱹ ᱠᱚᱨᱮ ᱠᱚ ᱟᱠᱷᱨᱤᱧᱟ ᱛᱚ ᱵᱟᱡᱟᱨ ᱠᱚᱨᱮ᱾
ᱦᱮᱸ ᱦᱮᱸ ᱚᱱᱟ ᱠᱚᱫᱚ ᱟᱠᱷᱨᱤᱧ ᱟᱞᱮᱥᱮᱫ ᱚᱱᱟ ᱠᱚᱨᱮ ᱦᱚᱸ ᱫᱚᱢᱮᱠᱚ ᱟᱠᱷᱨᱤᱧ ᱜᱮᱭᱟ ᱠᱚ᱾ ᱯᱨᱚᱪᱩᱨ ᱫᱟᱢ ᱯᱟᱸᱥᱥᱚ ᱴᱟᱠᱟ ᱪᱷᱚᱥᱚ ᱴᱟᱠᱟ ᱠᱤᱞᱳ᱾ ᱟᱵᱤᱱ ᱢᱟ ᱛᱟᱣ ᱠᱚᱢ ᱜᱮᱵᱤᱱ ᱞᱟᱹᱭ ᱠᱮᱫᱟ ᱵᱤᱱ᱾
ᱟᱫᱚ ᱦᱟᱸᱜ ᱠᱚᱢ ᱧᱚᱜ ᱜᱮᱭᱟ ᱛᱚ ᱟᱫᱚ ᱡᱟ
ᱦᱮᱸ ᱵᱟᱝᱟ ᱦᱮᱸ ᱦᱮᱸ ᱱᱤᱛᱚᱜᱟᱜ ᱫᱚ ᱫᱚᱢᱮ ᱫᱟᱢᱟ ᱡᱟᱦᱟᱸ ᱵᱤᱱ ᱞᱟᱹᱭᱮᱫ ᱫᱚ ᱚᱱᱟ ᱤᱡᱟᱹ ᱛᱮᱠᱚ ᱤᱡᱟᱹᱭ ᱪᱟᱥ ᱜᱮᱭᱟ ᱠᱚ ᱢᱟᱥᱩᱨᱩᱢ ᱠᱚ ᱚᱱᱟ ᱠᱚᱫᱚ ᱤᱱᱠᱟᱹ ᱜᱮ ᱦᱚᱭ ᱛᱚ᱾ ᱚᱱᱟ ᱫᱚ ᱡᱚᱠᱷᱚᱱ ᱜᱮ ᱛᱚᱠᱷᱚᱱ ᱜᱮᱠᱚ ᱤᱭᱟᱹ ᱟᱹᱠᱷᱨᱤᱧ ᱫᱟᱲᱮᱭᱟᱜᱼᱟ ᱟᱨ ᱱᱚᱜᱼᱚᱭ ᱨᱮᱱᱟᱜ ᱫᱚ ᱱᱤᱛᱚᱜ ᱜᱮ ᱧᱟᱢᱚᱜᱼᱟ ᱥᱮ
ᱟᱵᱤᱱ ᱡᱮᱢᱚᱱ ᱚᱱᱟ ᱯᱩᱴᱠᱟᱹ ᱜᱮ ᱛᱤᱱᱟᱹᱜ ᱠᱟᱛᱮᱫ ᱠᱚ ᱫᱟᱢ ᱟᱠᱚ ᱠᱟᱱᱟ?
ᱦᱮᱸ ᱚᱱᱮ ᱛᱚᱞᱤᱧ ᱞᱟᱹᱭ ᱠᱮᱫᱟ ᱯᱟᱸᱥᱥᱚ ᱪᱷᱚᱥᱚ ᱡᱚᱢ ᱢᱟᱱᱮ ᱠᱤᱨᱤᱧ ᱠᱟᱛᱮ ᱡᱚᱢ ᱫᱚ ᱚᱥᱚᱢᱵᱷᱚᱵ᱾
ᱦᱩᱸ ᱟᱫᱚ ᱟᱯᱮ ᱫᱚ ᱦᱟᱸᱜ ᱯᱮ ᱧᱟᱢ ᱠᱚᱜᱮᱭᱟ ᱛᱚ ᱟᱯᱮ ᱫᱚ ᱦᱟᱸᱜ ᱡᱚᱢ ᱛᱮᱦᱚᱸ ᱯᱮ ᱵᱷᱟᱜᱟᱜ ᱜᱮᱭᱟ᱾ ᱭᱟ ᱟᱫᱚ
ᱦᱮᱸ
ᱦᱳᱭ
ᱡᱟᱦᱟᱸ ᱛᱤᱱᱟᱹᱜ ᱫᱟᱢ ᱨᱮᱦᱚᱸ ᱥᱤᱡᱤᱱ ᱨᱮᱱᱟᱜ ᱜᱤ ᱡᱚᱢ
ᱦᱳᱭ ᱡᱚᱢ ᱦᱚᱸᱛᱚ ᱞᱟᱹᱠᱛᱤ ᱞᱟᱹᱠᱛᱤᱭᱟᱱ ᱠᱟᱱ ᱜᱮ ᱛᱟᱵᱚᱱ ᱟᱫᱚ ᱡᱚᱢ ᱥᱟᱱᱟ ᱨᱮᱦᱚᱸ ᱡᱩᱫᱤ ᱩᱱᱟᱹᱜ ᱜᱟᱱ ᱫᱟᱢ ᱩᱱᱟᱹᱜ ᱜᱟᱱ ᱠᱟᱣᱰᱤ ᱫᱚ ᱚᱠᱟ ᱨᱮᱵᱤᱱ ᱧᱟᱢᱟ ᱞᱟᱹᱭ ᱵᱤᱱ ᱥᱮ ᱠᱟᱹᱢᱤ ᱠᱟᱛᱮ ᱦᱚᱸ ᱩᱱᱟᱹᱜ ᱠᱟᱣᱰᱤ ᱫᱚ ᱵᱟᱵᱤᱱ ᱟᱨᱡᱟᱣ ᱫᱟᱲᱮᱭᱟᱜᱼᱟ ᱫᱤᱱ ᱨᱮᱦᱚᱸ᱾
ᱚᱱᱟ ᱦᱚᱸ ᱴᱷᱤᱠ᱾
ᱦᱳᱭ ᱟᱫᱟ ᱠᱟᱹᱢᱤ ᱞᱮᱠᱟ ᱛᱮᱦᱚᱸ ᱯᱚᱭᱥᱟ ᱠᱟᱣᱰᱤ ᱠᱚᱦᱚᱸ ᱠᱚᱢ ᱜᱮ ᱛᱟᱵᱚᱱᱟ ᱟᱨ ᱦᱩᱭᱩᱜ ᱠᱟᱱᱟ ᱟᱱᱟᱡᱽ ᱠᱚ ᱨᱮᱱᱟᱜ ᱥᱚᱵᱽᱡᱤ ᱠᱚᱦᱚᱸ ᱫᱟᱢ ᱠᱚ ᱟᱹᱰᱤ ᱡᱟᱹᱥᱛᱤ ᱧᱚᱜ ᱜᱮᱭᱟ᱾
ᱦᱮᱸ᱾
ᱦᱳᱭ ᱢᱤᱫ ᱵᱟᱨ ᱜᱮ ᱠᱤᱨᱤᱧ ᱠᱟᱛᱮᱜ ᱡᱚᱢ ᱦᱩᱭᱩᱜ ᱜᱮᱭᱟ ᱟᱨ ᱵᱟᱠᱷᱟᱱ ᱵᱟᱠᱷᱟᱱ ᱫᱚ ᱵᱟᱝᱟ ᱯᱩᱴᱠᱟᱹ ᱟᱨᱦᱚᱸ ᱠᱤᱨᱤᱧ ᱠᱟᱛᱮ ᱤᱧ ᱡᱚᱢ ᱠᱚᱣᱟ ᱟᱨᱚᱸ ᱩᱱᱟᱹᱜ ᱫᱟᱢ ᱛᱮ᱾
ᱟᱫᱚ ᱟᱯᱮ ᱫᱚ ᱦᱟᱸᱜ ᱚᱱᱠᱟ ᱢᱮᱱ ᱞᱮᱠᱷᱟᱡ ᱫᱚ ᱚᱲᱟᱜ ᱨᱮᱜᱮ ᱠᱚ ᱧᱟᱯᱟᱢᱚᱜ ᱟᱯ ᱫᱚ ᱦᱟᱸᱜ ᱪᱮᱫᱟᱜ ᱫᱚ ᱯᱮ ᱠᱤᱨᱤᱧ ᱠᱚᱣᱟ᱾ ᱟᱞᱮ ᱫᱚ ᱱᱟᱠᱷᱟᱭ ᱦᱟᱸᱜ ᱠᱤᱨᱤᱧ ᱵᱟᱲᱟ ᱠᱟᱛᱮᱜ ᱞᱮ ᱡᱚᱢ ᱵᱟᱲᱟᱭ ᱜᱮᱭᱟ᱾ ᱛᱟᱦᱞᱮ ᱟᱹᱵᱤᱱ ᱫᱚ ᱛᱟᱦᱚᱞᱮ ᱚᱞᱚᱜ ᱠᱟᱱ ᱜᱮᱭᱟᱵᱤᱱ ᱡᱟᱹᱱᱤᱡ
ᱦᱮᱸ ᱦᱮᱸ ᱟᱹᱵᱤᱱ ᱫᱚ᱾
ᱟᱞᱤᱧ ᱦᱚᱸ ᱢᱮᱱ ᱞᱮᱠᱷᱟᱡ ᱫᱚ ᱞᱤᱧ ᱚᱞᱚᱜ ᱠᱟᱱ ᱜᱮᱭᱟ᱾
ᱦᱩᱸ ᱟᱫᱚ ᱚᱠᱟ ᱟᱵᱚᱣᱟᱜ ᱟᱭᱳ ᱟᱲᱟᱝ ᱯᱟᱹᱨᱥᱤ ᱛᱮᱥᱮ ᱮᱴᱟᱜ ᱯᱟᱹᱨᱥᱤ ᱛᱮᱵᱤᱱ ᱚᱞᱚᱜ ᱠᱟᱱᱟ?
ᱟᱵᱚᱣᱟᱜ ᱟᱲᱟᱝ ᱯᱟᱹᱨᱥᱤ ᱛᱮᱫᱚ ᱵᱟᱝ ᱜᱮ ᱱᱚᱜᱼᱚᱭ ᱵᱟᱝᱞᱟ ᱛᱮ᱾
ᱚ ᱦᱳᱭ᱾
ᱟᱨ ᱛᱚᱠᱷᱚᱱ ᱫᱚ ᱩᱱᱫᱚ ᱢᱟᱱᱮ ᱳᱣᱟᱱ ᱠᱷᱚᱱᱟᱜ ᱜᱮᱥᱮ ᱠᱚᱞᱮᱡᱽ ᱞᱮᱵᱮᱞ ᱨᱮ
ᱦᱩᱸ
ᱟᱵᱤᱱ ᱫᱚ ᱢᱟᱲᱟᱝ ᱠᱷᱚᱱ ᱜᱮ ᱠᱟᱹᱴᱤᱡ ᱠᱷᱚᱱ ᱜᱮ ᱱᱚᱣᱟ ᱟᱵᱚᱣᱟᱜ ᱤᱭᱟᱹ ᱛᱮᱵᱤᱧ ᱯᱟᱲᱦᱟᱜ ᱠᱟᱱᱟ ᱥᱟᱱᱛᱟᱲᱤ ᱛᱮ ᱥᱮ ᱦᱮᱸ ᱱᱤᱛᱚᱜ ᱢᱟᱱᱮ ᱠᱚᱞᱮᱡᱽ ᱦᱮᱡ ᱠᱟᱛᱮᱜ᱾
ᱟᱹᱞᱤᱧ ᱫᱚ ᱠᱚᱞᱮᱡᱽ ᱦᱮᱡ ᱠᱟᱛᱮᱫ ᱞᱤᱧ ᱪᱮᱫ ᱠᱟᱜ᱾
ᱚ ᱟᱫᱚ ᱠᱚᱱᱚ ᱚᱥᱩᱵᱤᱫᱟ ᱵᱟᱝ ᱦᱳᱭᱳ ᱜᱮᱭᱟ ᱡᱮᱦᱮᱛᱩ ᱯᱷᱟᱥᱴ ᱠᱷᱚᱱ ᱫᱚ ᱵᱟᱹᱵᱤᱱ ᱯᱟᱲᱦᱟᱣ ᱟᱠᱟᱱᱟ
ᱵᱟᱫᱚ ᱦᱟᱸᱜ ᱢᱮᱱ ᱞᱮᱠᱷᱟ ᱱᱚᱜᱼᱚ ᱱᱚᱝᱠᱟ ᱫᱚ ᱦᱟᱸᱜ ᱯᱩᱭᱞᱳ ᱡᱟᱦᱟᱸ ᱯᱩᱭᱞᱳ ᱢᱟᱦᱟ ᱛᱟᱦᱮᱸ ᱞᱮᱱ ᱛᱟᱞᱤᱧᱟ ᱯᱩᱭᱞᱩ ᱥᱮᱨᱢᱟ
ᱦᱮᱸ
ᱟᱫᱚ ᱦᱟᱜ ᱚᱱᱟ ᱞᱮᱠᱟ ᱛᱮᱫᱚ ᱦᱟᱜ ᱵᱟᱝᱞᱟ ᱛᱮ ᱡᱟᱦᱟ ᱚᱝᱠᱟ ᱞᱮᱠᱟ ᱛᱮᱫᱚ ᱦᱟᱜ ᱚᱞ ᱦᱩᱭᱩᱜ ᱠᱟᱱ ᱛᱟᱦᱮᱜ ᱟᱫᱚ ᱦᱟᱜ ᱚᱱᱟ ᱛᱟᱭᱚᱢ ᱛᱟᱭᱚᱢ ᱛᱮ ᱦᱟᱜ ᱟᱫᱚᱞᱤᱧ ᱪᱮᱫ ᱞᱮᱠᱟᱜ-ᱟ ᱚᱱᱟ ᱢᱤᱫ ᱥᱮᱨᱢᱟ ᱛᱮᱜᱮ
ᱚ ᱦᱳᱭ ᱪᱮᱫ ᱤᱪᱪᱷᱟᱹ ᱛᱟᱦᱮᱸ ᱞᱮᱱᱠᱷᱟᱱ ᱦᱤᱛᱳᱜ ᱫᱚ ᱥᱮᱬᱟ ᱦᱚᱸ ᱜᱟᱱᱚᱜᱼᱟ
ᱦᱳᱭ ᱦᱳᱭ ᱟᱫᱚ ᱢᱟ ᱟᱫᱚ ᱵᱟᱵᱤᱱ ᱤᱪᱪᱷᱟ ᱞᱮᱠᱷᱟᱡ ᱫᱚ ᱟᱹᱵᱤᱱ ᱦᱚᱸ ᱵᱟᱵᱤᱱ ᱪᱮᱥᱴᱟ ᱞᱮᱠᱷᱟᱡ ᱫᱚ ᱵᱟᱵᱤᱱ ᱥᱮᱬᱟ ᱫᱟᱲᱮᱜᱼᱟ ᱢᱮᱱ ᱞᱮᱠᱷᱟᱡ ᱫᱚ ᱟᱵᱚᱣᱟᱜ ᱚᱱᱟ ᱨᱮᱫᱚ ᱥᱮᱬᱟ ᱛᱮᱫᱚ ᱠᱩᱴᱤᱱ ᱫᱚ ᱵᱟᱝ ᱠᱟᱱ ᱛᱟᱵᱚᱱᱟ
ᱵᱟᱝ ᱟᱞᱧᱤᱧ ᱥᱮᱬᱟ ᱟᱠᱟᱫᱟ
ᱚ ᱦᱳᱭ ᱥᱮᱬᱲᱟ
ᱛᱚᱵᱮ ᱵᱮᱠᱚᱨᱚᱱ ᱠᱚᱫᱚ ᱦᱳᱭᱛᱳ ᱠᱟᱹᱴᱤᱡ ᱩᱱᱟᱹᱜ ᱴᱟᱜ ᱵᱟᱹᱞᱤᱧ ᱵᱟᱰᱟᱭᱟ
ᱟᱹᱞᱤᱧ ᱦᱚᱸ ᱩᱱᱟᱹᱜ ᱮᱠᱴᱩ ᱫᱚ ᱢᱮᱱ ᱞᱮᱠᱷᱟᱡ ᱫᱚ ᱚᱱᱠᱟ ᱵᱟᱹᱞᱤᱧ ᱵᱟᱲᱟᱭ ᱠᱟᱜᱼᱟ
ᱟᱥᱛᱮ ᱟᱥᱛᱮ ᱥᱮᱬᱟᱭ ᱦᱩᱭᱩᱜᱼᱟ
ᱦᱳᱭ ᱦᱳᱭ ᱥᱟᱱᱟᱢ ᱦᱚᱲ ᱠᱚᱜᱮ
ᱚ
ᱟᱵᱤᱱᱟᱜ ᱫᱚ ᱚᱠᱟ ᱥᱮᱨᱢᱟ ᱪᱟᱞᱟᱜ ᱠᱟᱱ ᱛᱟᱵᱤᱱᱟ ᱱᱚᱣᱟ ᱫᱚ
ᱟᱞᱤᱧᱟᱜ ᱱᱚᱣᱟ ᱫᱚ ᱱᱤᱭᱟ ᱫᱷᱟᱣ ᱵᱤᱱ ᱵᱟᱲᱟᱭ ᱠᱟᱫᱟ ᱛᱚ ᱢᱟᱱᱮ ᱮᱰᱩᱠᱮᱥᱚᱱ ᱥᱤᱥᱴᱮᱢ ᱢᱟ ᱠᱟᱹᱴᱤᱡ ᱥᱤᱞᱮᱵᱟᱥ ᱠᱚᱠᱚ ᱵᱚᱫᱚᱞ ᱠᱟᱫᱟ ᱛᱟᱯᱚᱨᱮ ᱤᱭᱟᱹ ᱚᱱᱟ ᱢᱟᱱᱮ ᱛᱟᱯᱚᱨ ᱞᱟᱦᱟ ᱫᱚ ᱥᱤ ᱵᱤ ᱮᱥ ᱥᱤ ᱵᱳᱨᱰ ᱛᱟᱦᱮᱜ ᱠᱟᱱᱟ ᱱᱤᱛᱚᱜ ᱫᱚ ᱮᱱ ᱵᱤ ᱯᱤ ᱠᱮᱫᱟ ᱠᱚ ᱟᱞᱮᱫᱚ ᱯᱷᱳᱨᱛ ᱤᱭᱟᱨ
ᱚ
ᱟᱫᱚ ᱯᱷᱳᱨᱛ ᱤᱭᱟᱨ ᱯᱷᱟᱭᱱᱮᱞ ᱤᱭᱟᱨ ᱪᱟᱞᱟᱜ ᱠᱟᱱ ᱛᱟᱞᱮᱭᱟ ᱢᱟᱱᱮ ᱞᱟᱦᱟ ᱫᱚ ᱯᱷᱟᱭᱱᱮᱞ ᱤᱭᱟᱨ ᱫᱚ ᱛᱷᱟᱨᱰ ᱤᱭᱟᱨ ᱠᱷᱚᱱ ᱜᱮ ᱦᱩᱭᱩᱜ ᱠᱟᱱ ᱛᱟᱦᱮᱜ-ᱟ ᱱᱤᱛᱚᱜ ᱫᱚ ᱯᱷᱳᱨᱛ ᱤᱭᱟᱨ ᱠᱟᱱᱟ
ᱛᱮᱛᱮᱡ ᱜᱮᱛᱚ ᱟᱵᱤᱱ
ᱚ ᱟᱪᱪᱷᱟ
ᱦᱩ ᱦᱳᱭ
ᱟᱵᱤᱱᱟᱜ ᱦᱚᱸ
ᱦᱮᱸ ᱞᱟᱥᱴ ᱤᱭᱟᱨ ᱪᱟᱞᱟᱜ ᱠᱟᱱ ᱛᱟᱞᱤᱧᱟ ᱱᱚᱜ-ᱚᱭ ᱥᱤᱠᱥ ᱥᱮᱢᱤᱥᱴᱟᱨ ᱮᱠᱡᱟᱢ ᱤᱧ ᱮᱢ ᱠᱟᱫᱟ ᱟᱨ ᱵᱟᱨᱭᱟ ᱥᱮᱢᱤᱥᱴᱟᱨ ᱵᱟᱠᱤ ᱢᱮᱱᱟᱜ ᱠᱟᱜ ᱛᱟᱞᱤᱧᱟ
ᱟᱪᱪᱷᱟ
ᱟᱨ ᱛᱟᱦᱚᱞᱮ ᱟᱵᱤᱱ ᱟᱵᱤᱱ ᱟᱵᱤᱱ ᱚᱱᱛᱮ ᱚᱝᱠᱟ ᱢᱮᱱ ᱞᱮᱠᱷᱟᱡ ᱛᱚ ᱚᱱᱠᱟ ᱵᱤᱨ, ᱵᱤᱨ ᱴᱚᱴᱷᱟ ᱠᱚᱨᱮ ᱫᱚᱞᱤᱧ ᱟᱡᱚᱢ ᱵᱟᱲᱟ ᱟᱠᱟᱜᱼᱟ ᱡᱮ ᱚᱱᱠᱟ ᱟᱭᱳ ᱟᱲᱟᱝ ᱯᱟᱹᱨᱥᱤ ᱠᱚ ᱥᱮᱞᱮᱫ ᱠᱟᱛᱮᱜ ᱢᱮᱱᱟᱜ ᱠᱟᱜ-ᱟ ᱚᱱᱮ ᱚᱱᱠᱟ ᱵᱤᱫᱫᱟᱹᱜᱟᱲ ᱠᱚᱨᱮ ᱛᱟᱨᱯᱚᱨᱮ ᱦᱩᱭᱩᱜ ᱠᱟᱱᱟ ᱤᱛᱩᱱ ᱟᱠᱷᱟᱲᱟ ᱠᱚᱨᱮ
ᱦᱮᱸ
ᱢᱮᱱᱫᱟ ᱞᱤᱧ ᱤᱛᱩᱱ ᱟᱥᱲᱟ ᱠᱚᱨᱮ ᱚᱱᱟ ᱵᱤᱫᱟ. ᱜᱟᱲ ᱠᱚᱨᱮ ᱢᱮᱱᱟᱜ ᱠᱟᱜᱼᱟ ᱚᱱᱟ ᱟᱭᱳ ᱟᱲᱟᱝ ᱯᱟᱹᱨᱥᱤ ᱠᱚ
ᱟᱞᱮ ᱚᱱᱟ ᱠᱚᱨᱮ ᱫᱚ ᱮᱠᱷᱚᱱᱚ ᱥᱮᱨᱚᱠᱚᱢ ᱫᱚ ᱵᱟᱠᱚ ᱤᱭᱟᱹ ᱠᱟᱫᱟ ᱠᱚ ᱢᱟᱱᱮ ᱯᱨᱟᱭᱢᱟᱨᱤ ᱦᱟᱭ ᱤᱥᱠᱩᱞ ᱠᱚᱨᱮ ᱢᱟᱛᱚ ᱮᱠᱫᱚᱢ ᱜᱮ ᱵᱟᱹᱪᱩᱜ ᱠᱟᱫᱟ ᱳᱭ ᱠᱚᱞᱮᱡᱽ ᱤᱭᱩᱱᱤᱵᱷᱟᱨᱥᱤᱴᱤ ᱚᱝᱠᱟ